ᱦᱮᱸ ᱡᱚᱦᱟᱨ ᱜᱚᱢᱠᱮ ᱟᱫᱚ ᱚᱱᱮ ᱜᱚᱞᱯᱚ ᱜᱚᱞᱯᱚ ᱛᱮᱜᱮ ᱠᱟᱛᱷᱟ ᱢᱟ ᱵᱟᱝᱼᱼ ᱪᱮᱫ ᱞᱟᱝ ᱛᱚᱨᱟᱝᱼᱟ ᱟᱫᱚ ᱦᱮᱸ ᱠᱟᱹᱴᱤᱡ ᱚᱱᱟ ᱵᱮᱱ ᱞᱟᱹᱭᱮᱫ ᱠᱟᱱ ᱛᱟᱦᱮᱱᱟ ᱚᱱᱟ ᱥᱟᱨ ᱠᱚ ᱟᱹᱰᱤ ᱢᱚᱸᱡᱽ ᱜᱮᱭᱟ ᱟᱯᱮ ᱥᱮ ᱚᱱᱟ ᱤᱭᱩᱨᱤᱭᱟ ᱠᱚᱜᱮ ᱟᱨ ᱰᱤᱭᱮᱯᱤ ᱚᱱᱟᱠᱚ ᱠᱚᱯᱮ ᱞᱟᱜᱟᱣ ᱟᱯᱮ ᱦᱟᱝ?
ᱦᱮᱸ ᱦᱮᱸ ᱟᱫᱚ ᱚᱱᱟ ᱠᱷᱟᱹᱛᱤᱨ ᱡᱟᱹᱥ ᱛᱤ ᱯᱚᱦᱟ ᱯᱟᱲᱟᱜ ᱠᱟᱱᱟ ᱢᱟᱹᱱᱢᱤ ᱪᱮᱛᱟᱱ ᱨᱮ ᱦᱮᱸᱥᱮ ᱟᱫᱚ ᱤᱱᱟᱹ ᱠᱷᱟᱹᱛᱤᱨ, ᱞᱟᱹᱭ ᱫᱚ ᱢᱟᱱᱮ ᱵᱟᱝ ᱩᱱᱟᱹᱜ ᱮᱢ ᱫᱚ ᱵᱟᱝ ᱵᱷᱟᱜᱮᱭᱟ ᱦᱮᱸᱥᱮ᱾ ᱟᱫᱚ ᱢᱤᱫ ᱠᱟᱛᱷᱟ ᱛᱮ ᱞᱟᱹᱭ ᱜᱟᱱᱚᱜᱼᱟ ᱪᱮᱫᱟᱜ ᱵᱟᱹᱵᱮᱱ ᱮᱢᱟ ᱦᱮᱸᱥᱮ, ᱢᱟᱱᱮ ᱱᱮᱛᱟᱨ ᱢᱟ ᱧᱮᱞᱚᱜ ᱠᱟᱱᱟ ᱚᱱᱟ ᱥᱟᱨᱵᱤᱥ ᱪᱷᱟᱨᱟ ᱟᱵᱟᱨ ᱟᱱᱟᱡᱽ ᱯᱟᱹᱛᱤ ᱠᱚᱦᱚᱸ ᱥᱮ ᱡᱚ ᱠᱚ ᱩᱱᱟᱹᱜ ᱵᱷᱟᱜᱤ ᱵᱟᱝ ᱯᱷᱚᱞᱚᱱᱚᱜ ᱠᱟᱱᱟ ᱦᱮᱸᱥᱮ᱾ ᱟᱫᱚ ᱤᱱᱟᱹ ᱠᱷᱟᱹᱛᱤᱨ ᱮᱢ ᱫᱚ ᱞᱟᱹᱠᱛᱤ ᱠᱟᱱᱟ ᱟᱫᱚ ᱪᱮᱫ ᱵᱤᱱ ᱪᱤᱠᱟᱹᱭᱟ ᱠᱚᱨᱟᱨ ᱠᱤᱪᱷᱩᱛᱚ ᱵᱟᱹᱱᱩᱜᱼᱟ᱾
ᱦᱮᱸ᱾
ᱦᱮᱸ᱾
ᱟᱻ ᱟᱪᱷᱟ ᱜᱚᱝᱠᱮ ᱟᱯᱮ ᱥᱮᱫ ᱫᱚ ᱵᱟᱞᱮᱭᱟᱱ ᱪᱟᱥᱟᱜ ᱟᱯᱮ ᱪᱟᱥᱟ ᱫᱤᱱ ᱨᱮ ᱱᱚᱣᱟ ᱰᱟᱹᱝᱨᱤ ᱠᱚᱜᱮ ᱢᱮᱱᱟᱜ ᱠᱚᱣᱟ ᱥᱮ ᱱᱩᱠᱩ ᱯᱮ ᱥᱤᱭᱚᱜ ᱵᱟᱲᱟᱜ ᱜᱮᱭᱟ ᱥᱮ ᱥᱮ ᱚᱱᱟ ᱴᱮᱠ ᱴᱟ ᱠᱚᱯᱮ ᱤᱭᱩᱡ ᱜᱮᱭᱟ ᱥᱮ ᱪᱮᱫ ᱞᱮᱠᱟ ᱟᱯᱮ ᱵᱚᱞᱮ ᱱᱚᱣᱟ
ᱦᱚᱸ
ᱦᱮᱸ ᱱᱟᱦᱮᱞ ᱫᱚ ᱠᱚᱢᱞᱮ ᱮᱢ ᱜᱮᱭᱟ ᱱᱮ ᱱᱤᱭᱟᱹ ᱱᱮᱛᱟᱨ ᱫᱤᱱ ᱫᱚ ᱦᱮᱸᱥᱮ᱾ ᱟᱫᱚ ᱢᱤᱫ ᱪᱮᱫ ᱞᱤᱧ ᱞᱟᱹᱭᱟ ᱢᱟᱱᱮ ᱱᱟᱦᱮᱞ ᱥᱮ ᱡᱟᱦᱟᱸ ᱰᱟᱝᱨᱤ ᱠᱚᱵᱤᱱ ᱠᱷᱟ ᱤᱭᱟᱹ ᱥᱤ ᱦᱚᱪᱟ ᱠᱟᱫᱟᱵᱤᱱ ᱦᱮᱸᱥᱮ ᱚᱱᱟ ᱦᱚᱸ ᱢᱤᱫᱴᱟᱝ ᱫᱩᱠ ᱜᱮ ᱵᱩᱡᱷᱟᱹᱜ ᱜᱮᱭᱟ ᱦᱮᱸᱥᱮ᱾ ᱰᱟᱹᱝᱨᱤ ᱠᱟᱹᱡ ᱠᱷᱟᱴᱟᱭᱮᱫ ᱠᱚᱣᱟ ᱵᱤᱱ ᱦᱮᱸᱥᱮ ᱚᱱᱟ ᱦᱚᱸ ᱢᱤᱫᱴᱮᱱ ᱫᱩᱠ ᱵᱩᱡᱷᱟᱹᱜ ᱜᱮᱭᱟ᱾ ᱟᱫᱚ ᱤᱱᱟ ᱠᱷᱟᱛᱤᱨ ᱟᱫᱚ ᱱᱮᱛᱟᱨ ᱫᱟ ᱟᱫᱚ ᱴᱟᱠᱴᱟᱨ ᱩᱰᱩᱱᱝ ᱟᱠᱟᱱᱟ ᱴᱟᱠᱴᱟᱨ ᱛᱮᱜᱮ ᱥᱤ ᱵᱟᱨᱟ ᱮᱭᱟ ᱦᱮᱸᱥᱮ᱾ ᱟᱫᱚ ᱟᱨ ᱴᱟᱠᱴᱟᱨ ᱫᱚ ᱧᱮᱞᱚᱜ ᱠᱟᱱᱟ ᱢᱟᱱᱮ ᱛᱟᱲᱟᱛᱟᱲᱤ ᱜᱮ ᱥᱤ ᱜᱟᱱᱚᱜ ᱠᱟᱱᱟ ᱥᱤ ᱠᱟᱛᱮᱜ ᱟᱫᱚ ᱢᱟᱱᱮ ᱦᱩᱲᱩ ᱨᱚᱦᱚᱭ ᱠᱚ ᱢᱟᱱᱮ ᱡᱟᱦᱟᱱᱟᱜ ᱥᱚᱵᱡᱤ ᱠᱚ ᱮᱢ ᱚᱱᱟ ᱠᱚ ᱢᱟᱱᱮ ᱞᱚᱜᱚᱱ ᱞᱚᱜᱚᱱ ᱦᱩᱭᱩᱜ ᱠᱟᱱᱟ ᱦᱮᱸᱥᱮ᱾ ᱤᱱᱟᱹ ᱠᱷᱟᱛᱤᱨ ᱫᱚ ᱴᱟᱠᱴᱟᱨ ᱛᱮᱜᱮ ᱥᱤ ᱵᱟᱲᱟᱭ ᱦᱩᱭᱩᱜᱼᱟ ᱦᱮᱸᱥᱮ᱾
ᱦᱮᱸ ᱜᱚᱝᱠᱮ᱾
ᱚ ᱛᱚ ᱟᱯᱮ ᱥᱮᱱ ᱫᱚ ᱛᱚᱵᱮ ᱚᱠᱟᱞᱮᱠᱟ?
ᱦᱚᱸ ᱟᱹᱰᱤ ᱢᱚᱸᱡᱽ ᱵᱮᱥ ᱮᱢ ᱞᱟᱹᱭ ᱠᱮᱫᱟ᱾ ᱚᱱᱠᱟ ᱜᱮ ᱜᱚᱝᱠᱮ ᱜᱚᱝᱠᱮ ᱟᱞᱮᱥᱮᱭ ᱦᱚᱸ ᱢᱟᱱᱮ ᱞᱟᱦᱟ ᱛᱮ ᱟᱞᱤᱧ ᱞᱤᱧ ᱫᱤᱥᱟᱹᱭᱟ ᱵᱚᱞᱮ ᱞᱟᱦᱟ ᱧᱚᱜ ᱛᱮ ᱵᱚᱞᱮ ᱠᱟᱹᱴᱤᱡ ᱜᱮᱞᱤᱧ ᱛᱟᱦᱮᱸᱠ ᱠᱟᱱ ᱨᱮ ᱩᱱ ᱥᱚᱢᱚᱭ ᱠᱚᱛᱮ ᱱᱚᱣᱟ ᱴᱮᱠᱴᱟᱨ ᱜᱟᱹᱰᱤ ᱠᱚᱫᱚ ᱵᱟᱝᱜᱮ ᱛᱟᱦᱮᱸ ᱠᱟᱱᱟ᱾ ᱟᱫᱚ ᱚᱱᱟ ᱛᱮ ᱰᱟᱹᱝᱨᱤ ᱠᱚᱛᱮ ᱜᱮ ᱥᱤ ᱥᱤᱭᱳ ᱵᱟᱲᱟ ᱦᱩᱭᱩᱜ ᱠᱟᱱ ᱛᱟᱦᱮᱱᱟ ᱟᱨ
ᱦᱩᱸᱻ
ᱡᱟᱹᱥᱛᱤ ᱜᱮ ᱰᱟᱝᱨᱤ ᱠᱚ ᱜᱟᱹᱭ ᱠᱚ ᱫᱚ ᱠᱚ ᱦᱩᱭᱩᱜ ᱠᱟᱱ ᱛᱟᱦᱮᱸ ᱠᱟᱱᱟ᱾ ᱟᱫᱚ ᱩᱱ ᱥᱚᱢᱚᱭ ᱫᱚ ᱡᱟᱹᱥᱛᱤ ᱜᱩᱨᱤᱡ ᱜᱮ ᱦᱩᱭᱩᱜ ᱠᱟᱱ ᱛᱟᱦᱮᱸᱼᱟ᱾ ᱛᱚᱵᱮ ᱩᱱ ᱥᱚᱢᱚᱭ ᱫᱚ ᱪᱟᱥᱼᱵᱟᱥ ᱠᱚᱨᱮ ᱥᱮ ᱠᱷᱮᱛ ᱠᱚᱨᱮ ᱠᱷᱟᱹᱞᱤ ᱜᱩᱨᱤᱡ ᱜᱮ ᱦᱩᱭᱩᱜ ᱠᱟᱱ ᱛᱟᱦᱮᱱᱟ ᱛᱚᱵᱮ ᱮᱥᱮ ᱱᱤᱪᱩᱨᱟᱞ ᱛᱮᱜᱮ ᱟᱹᱰᱤ ᱢᱚᱸᱡᱽ ᱦᱩᱲᱩ᱾ ᱠᱚ ᱥᱮ ᱥᱚᱵᱽᱡᱤ ᱠᱚᱵᱚᱱ ᱞᱟᱜᱟᱣᱮᱫ ᱠᱟᱱ ᱛᱟᱦᱮ ᱠᱟᱱᱟ ᱟᱹᱰᱤ ᱢᱚᱸᱡᱽ ᱵᱤᱱᱟ ᱟᱨᱤᱭᱟᱹ ᱠᱚᱛᱮ᱾ ᱥᱮ ᱠᱷᱟᱫᱽ ᱠᱚᱛᱮ ᱦᱮᱸ ᱵᱟᱝ ᱞᱟᱜᱟ ᱠᱟᱱ ᱛᱟᱦᱮᱼᱟ ᱟᱫᱚ᱾ ᱦᱮᱸ ᱟᱫᱚ ᱱᱮᱛᱟᱨ ᱫᱚ ᱚᱱᱟ ᱜᱟᱹᱭ ᱠᱚᱦᱚᱸ ᱵᱟᱹᱭ ᱵᱟᱹᱭ ᱛᱮ ᱟᱵᱚ᱾ ᱠᱚᱢ ᱫᱤᱱ ᱠᱩ ᱦᱚᱲ ᱠᱚ ᱫᱚᱦᱚ ᱠᱚ ᱵᱟᱝ ᱦᱩᱭᱩᱜ ᱠᱟᱱᱟ ᱟᱨ ᱠᱟᱨᱚᱱ ᱫᱚ ᱱᱚᱝᱠᱟ ᱮᱱᱟ᱾ ᱵᱚᱞᱮ ᱱᱚᱝᱠᱟ ᱞᱟᱦᱟᱛᱮ ᱞᱟᱦᱟᱛᱮ ᱞᱮᱠᱟ ᱱᱚᱝᱠᱟ ᱵᱟᱭ ᱫᱟᱜ ᱮᱼᱟ᱾ ᱟᱫᱚ ᱟᱨ ᱰᱟᱹᱝᱨᱤ ᱛᱮ ᱥᱤᱭᱳᱫ ᱫᱚ ᱠᱟᱹᱢᱤ ᱦᱚᱸ ᱩᱥᱟᱹᱨᱟ ᱦᱚᱸ ᱵᱟᱝ ᱩᱥᱟᱹᱨᱚᱜᱼᱟ ᱾ ᱟᱹᱰᱤ ᱥᱚᱢᱚᱭ ᱜᱮ ᱞᱟᱜᱟᱜ ᱜᱮᱭᱟ ᱦᱮᱸ ᱟᱨ ᱚᱱᱟ ᱟᱨ ᱚᱱᱟ ᱫᱷᱟᱨᱮ ᱛᱮᱦᱚᱸ ᱵᱟᱭ ᱫᱟᱜ ᱮᱫᱼᱟ ᱾ ᱚᱱᱟᱢ ᱠᱚᱭᱚᱜ ᱦᱚᱨ ᱠᱷᱚᱡ ᱮᱢᱟᱛᱮᱫ ᱫᱟᱜ ᱦᱚᱸ ᱠᱷᱮᱛ ᱨᱮ ᱟᱸᱡᱮᱫᱚᱜᱼᱟ ᱟᱫᱚ ᱚᱱᱟ ᱤᱭᱟᱹᱛᱮ ᱱᱮᱛᱟᱨ ᱫᱚ ᱚᱱᱟ ᱴᱮᱠᱴᱟᱨ ᱛᱮᱜᱮ ᱟᱞᱮ ᱥᱮᱫ ᱦᱚᱸ ᱡᱟᱹᱥᱛᱤ ᱠᱩ ᱥᱤᱭᱟᱜ ᱠᱟᱱᱟ ᱟᱨ ᱚᱱᱟ ᱞᱮᱠᱟᱛᱮ ᱟᱹᱰᱤ ᱩᱥᱟᱹᱨᱟ ᱠᱟᱹᱢᱤ ᱦᱚᱸ ᱪᱟᱵᱟᱜ ᱠᱟᱱᱟ ᱾ ᱟᱨ ᱠᱟᱹᱢᱤ ᱦᱚᱸ ᱟᱞᱜᱟᱜ ᱠᱟᱱᱟ ᱟᱨ ᱰᱟᱹᱝᱨᱤ ᱠᱚᱦᱚᱸ ᱞᱟᱦᱟ ᱛᱮᱦᱚᱸ ᱵᱟᱹᱧ ᱧᱮᱞᱮᱫ ᱠᱚᱣᱟ ᱮᱠᱫᱚᱢ ᱥᱤ ᱥᱤ ᱛᱮ ᱥᱤ ᱢᱚᱨᱚᱜ ᱪᱟᱵᱟᱜ ᱠᱟᱱ ᱛᱟᱦᱮᱸᱫ ᱠᱚ ᱦᱮᱸ ᱥᱮ ᱵᱟᱝ
ᱦᱳᱭ ᱦᱳᱭ ᱧᱮᱞ ᱞᱮᱠᱷᱟᱱ ᱫᱚ ᱟᱹᱵᱤᱱ ᱦᱚᱸ ᱫᱟᱭᱟᱵᱤᱱ ᱵᱩᱡᱷᱟᱹᱣᱟ ᱦᱮᱸ ᱥᱮ ᱾
ᱦᱮᱸ ᱦᱮᱸ ᱟᱞᱧᱮᱞᱤᱧ ᱧᱮᱞᱮᱫ ᱠᱚ ᱛᱟᱦᱮᱸᱱᱟ ᱵᱚᱞᱮ ᱮᱠᱫᱚᱢ
ᱦᱮᱸ
ᱮ ᱛᱤᱠᱤᱱ ᱦᱟᱹᱵᱤᱡ ᱮᱢ ᱥᱤᱭᱟᱜᱼᱟ ᱮᱠᱫᱚᱢ ᱢᱚᱨᱚᱜ ᱪᱟᱵᱟᱜ ᱠᱟᱱ ᱛᱟᱦᱮᱸᱫ ᱠᱚ ᱟᱞᱤᱧ ᱞᱤᱧ ᱫᱤᱥᱟᱹᱭᱟ ᱵᱚᱞᱮ ᱾ ᱟᱫᱚ ᱫᱟᱭᱟᱜᱮ ᱦᱩᱸ
ᱟᱹᱛᱳ ᱨᱮ ᱪᱮᱫ ᱞᱤᱧ ᱞᱟᱹᱭᱟ ᱜᱚᱝᱠᱮ ᱢᱟᱱᱮ ᱞᱟᱦᱟ ᱛᱮᱫᱚ ᱩᱱᱟᱹᱜ ᱫᱚ ᱪᱟᱥ ᱫᱚ ᱵᱟᱝ ᱦᱩᱭᱩᱜ ᱠᱟᱱ ᱛᱟᱦᱮᱸᱫ ᱦᱮᱸᱥᱮ ᱾ ᱟᱨ ᱱᱮᱛᱟᱨ ᱢᱟ ᱡᱟᱹᱥᱛᱤ ᱪᱟᱥ ᱧᱮᱞᱚᱜ ᱠᱟᱱᱟ ᱦᱮᱸᱥᱮ ᱤᱱᱟᱹ ᱠᱷᱟᱹᱛᱤᱨ ᱢᱟᱱᱮ ᱪᱮᱫ ᱤᱧ ᱞᱟᱹᱭᱟ ᱰᱟᱝᱨᱤ ᱠᱷᱟᱴᱟᱣ ᱥᱮ ᱩᱱᱠᱩᱣᱟᱜ ᱢᱤᱫᱴᱮᱱ ᱡᱤᱣᱤ ᱢᱮᱱᱟᱜ ᱛᱟᱠᱚᱣᱟ ᱥᱮ ᱩᱱᱟᱹᱜ ᱫᱚ ᱵᱟᱝ ᱵᱷᱟᱜᱮᱭᱟ ᱦᱮᱸ ᱥᱮ ᱟᱫᱚ ᱤᱱᱟᱹ ᱠᱷᱟᱹᱛᱤᱨ ᱜᱮ ᱯᱟᱳᱭᱟᱨᱴᱤᱞᱟᱨ ᱥᱮ ᱴᱟᱠᱴᱟᱨ ᱠᱚᱛᱮ ᱥᱤ ᱜᱮ ᱵᱷᱟᱜᱮᱭᱟ ᱾ ᱟᱨ ᱞᱟᱦᱟᱛᱮ ᱧᱮᱞᱚᱜ ᱠᱟᱱ ᱛᱟᱦᱮᱸ ᱡᱮ ᱱᱚᱝᱠᱟ ᱞᱟᱦᱟ ᱛᱮᱫᱚ ᱢᱤᱫ ᱢᱤᱫ ᱪᱷᱚᱴ ᱠᱚ ᱪᱟᱥ ᱵᱟᱲᱟᱭ ᱛᱟᱦᱮᱱ ᱥᱮ ᱟᱫᱚ ᱤᱱᱟᱹ ᱠᱷᱟᱹᱛᱤᱨ ᱪᱟᱥ ᱠᱚ ᱟᱹᱰᱤ ᱱᱟᱯᱟᱭ ᱜᱮ ᱦᱩᱭ ᱠᱚᱜ ᱛᱟᱠᱚᱣᱟ ᱥᱚᱵᱽᱡᱤ ᱠᱚ ᱥᱮ ᱦᱳᱲᱳ ᱠᱚ ᱦᱮᱸ ᱥᱮ ᱾ ᱟᱨ ᱧᱮᱞᱚᱜ ᱚᱱᱟ ᱠᱷᱟᱹᱛᱤᱨ ᱦᱚᱸ ᱱᱮᱛᱟᱨ ᱫᱚ ᱵᱚᱨ ᱪᱷᱚᱲ ᱠᱚ ᱪᱟᱥᱮᱫ ᱠᱷᱟᱹᱛᱤᱨ ᱥᱟᱨᱵᱷᱤᱥ ᱠᱚ ᱮᱢᱮᱫ ᱠᱷᱟᱹᱛᱤᱨ ᱯᱨᱚᱵᱷᱟᱵᱽ ᱫᱚᱢᱮ ᱯᱟᱲᱟᱜ ᱠᱟᱱᱟ ᱦᱮᱸᱥᱮ ᱾ ᱡᱟᱦᱟᱸᱭ ᱠᱟᱴᱠᱚᱢ ᱥᱮ ᱦᱟᱹᱠᱩ ᱠᱚ ᱢᱮᱱᱟᱜ ᱠᱚᱣᱟ ᱥᱮ ᱡᱟᱦᱟᱸᱟ ᱵᱷᱩᱜᱟᱹᱜ ᱠᱚ ᱢᱮᱱᱟᱜ ᱛᱟᱠᱚᱣᱟ ᱫᱟᱜ ᱞᱟᱛᱟᱨ ᱥᱮᱱ ᱚᱱᱟ ᱥᱮᱱ ᱦᱚᱸ ᱪᱟᱜ ᱠᱟᱱᱟ ᱥᱟᱨᱵᱷᱤᱥ ᱨᱮᱱᱟᱜ ᱯᱟᱣᱟᱨ ᱫᱚ ᱦᱮᱸ ᱥᱮ ᱾
ᱦᱮᱸ
ᱟᱫᱚ ᱜᱩᱡᱩᱜ ᱠᱟᱱᱟ ᱠᱚ ᱜᱚᱸᱜᱟ ᱠᱚᱦᱚᱸ ᱠᱚ ᱜᱩᱡᱩᱜ ᱠᱟᱱᱟ ᱨᱚᱠᱚᱡ ᱠᱚ ᱦᱮᱸ ᱥᱮ ᱾ ᱟᱫᱚ ᱤᱱᱟᱹ ᱠᱷᱟᱹᱛᱤᱨ ᱞᱟᱦᱟᱛᱮ ᱛᱤᱱᱟᱹᱜ ᱫᱤᱱᱜᱮᱠᱚ ᱵᱷᱟᱜᱤ ᱛᱟᱦᱮᱸ ᱠᱟᱱᱟ ᱚᱱᱟ ᱠᱚ ᱢᱟᱱᱮ ᱪᱟᱥ ᱠᱚ ᱫᱤᱭᱮ ᱯᱚᱠᱠᱷᱮ ᱫᱚ ᱦᱮᱸ ᱥᱮ ᱾ ᱟᱨ ᱱᱮᱛᱟᱨ ᱢᱟ ᱧᱮᱞ ᱵᱤᱱ ᱥᱮ ᱜᱚᱝᱜᱜᱷᱟ ᱠᱟᱴᱠᱳᱢ ᱩᱱᱟᱹᱜ ᱵᱟᱝ ᱠᱚ ᱧᱮᱞ ᱧᱟᱢᱚᱜ ᱠᱟᱱᱟ ᱵᱟᱹᱫ ᱠᱚᱨᱮ ᱦᱮᱸᱥᱮ ᱞᱟᱹᱭᱟ ᱠᱚ ᱪᱮᱛ ᱦᱟᱯᱲᱟᱢ ᱠᱚᱴᱷᱮᱱ ᱜᱚᱞᱯᱷᱚ ᱞᱤᱧ ᱟᱸᱡᱚᱢ ᱟᱠᱟᱫᱟᱼᱟ ᱞᱟᱦᱟ ᱛᱮᱫᱚ ᱦᱟᱹᱠᱩ ᱟᱹᱰᱤ ᱥᱮᱬᱟ ᱥᱮᱬᱟ ᱠᱚ ᱛᱟᱦᱮᱸ ᱠᱟᱱᱟ ᱥᱮ ᱾ ᱟᱹᱰᱤ ᱡᱟᱹᱥᱛᱤ ᱜᱮᱠᱚ ᱧᱟᱢ ᱠᱚᱜᱼᱟ ᱠᱚ ᱾ ᱟᱨ ᱱᱮᱛᱟᱨ ᱢᱟ ᱩᱱᱟᱹᱜ ᱦᱟᱹᱠᱩ ᱦᱚᱸ ᱵᱟᱹᱵᱤᱱ ᱧᱮᱞ ᱧᱟᱢ ᱠᱚᱣᱟ ᱡᱟᱦᱟᱸ ᱠᱷᱮᱛ ᱠᱚᱨᱮ ᱦᱮᱸᱥᱮ ᱾ ᱜᱟᱰᱟ ᱠᱚᱨᱮ ᱦᱚᱸ ᱠᱚᱢ ᱠᱚ ᱧᱮᱞ ᱧᱟᱢᱚᱜ ᱜᱮᱭᱟ ᱾ ᱠᱮᱭᱟ ᱞᱟᱦᱟ ᱛᱮᱫᱚ ᱡᱟᱹᱥᱛᱤ ᱠᱚ ᱛᱟᱦᱮᱸ ᱠᱟᱱᱟ ᱥᱟᱨᱵᱷᱤᱥ ᱵᱟᱝ ᱠᱷᱟᱹᱛᱤᱨ ᱾ ᱥᱟᱨᱵᱷᱤᱥ ᱚᱵᱷᱟᱵ ᱛᱮᱠᱚ ᱜᱚᱡ ᱪᱟᱵᱟᱜ ᱠᱟᱱᱟ ᱠᱚ ᱟᱹᱰᱤ ᱜᱟᱱ ᱜᱮ ᱾ ᱦᱮᱸ ᱥᱮ
ᱦᱮᱸ ᱟᱹᱰᱤ ᱢᱚᱡᱽ ᱵᱮᱱ ᱦᱮᱸ ᱜᱚᱢᱠᱮ ᱟᱹᱰᱤ ᱢᱚᱸᱡᱽ ᱵᱮᱱ ᱞᱟᱹᱭ ᱠᱮᱫᱟ ᱜᱚᱢᱠᱮ ᱥᱟᱹᱨᱤᱜᱮ ᱟᱹᱞᱤᱧ ᱦᱚᱸ ᱚᱱᱟ ᱵᱮᱱ ᱫᱤᱥᱟᱹ ᱦᱚᱪᱚ ᱠᱮᱫ ᱞᱤᱧᱟ ᱾ ᱞᱟᱦᱟ ᱛᱮ ᱟᱹᱞᱤᱧ ᱞᱤᱧ ᱫᱤᱥᱟᱹᱭᱟ ᱡᱮ ᱠᱟᱹᱴᱤᱡ ᱞᱤᱧ ᱛᱟᱦᱮᱸ ᱠᱟᱱᱟ ᱛᱟᱦᱮᱸᱱᱟ ᱛᱤᱱᱟᱹᱜ ᱰᱟᱝᱨᱤ ᱠᱚᱫᱚ ᱠᱩ ᱥᱤᱭᱮᱫ ᱠᱟᱱ ᱛᱟᱦᱮᱸ ᱠᱚ ᱾ ᱛᱚᱵᱮ ᱟᱹᱞᱤᱧ ᱦᱚᱸ ᱰᱟᱹᱝᱨᱤ ᱦᱟᱹᱠᱩ ᱠᱩ ᱚᱱᱟ ᱠᱟᱴᱠᱚᱢ ᱠᱚ ᱵᱚᱸᱜᱟ ᱚᱱᱟ ᱴᱤᱯᱷᱤᱱ ᱠᱚ ᱵᱴᱤᱠᱩ ᱥᱟᱵ ᱠᱟᱛᱮᱮᱫ ᱚᱱᱟ ᱟᱲᱜᱚᱢ ᱥᱮ ᱱᱟᱦᱮᱞ ᱛᱟᱭᱚᱢ ᱛᱮ ᱛᱤᱧ ᱪᱟᱞᱟᱜ ᱠᱟᱱ ᱟᱹᱰᱤ ᱨᱟᱹᱥᱠᱟᱹ ᱥᱟᱵ ᱦᱩᱭᱩᱜ ᱠᱟᱱ ᱛᱟᱦᱮᱸᱱᱟ ᱛᱟᱦᱮᱸᱱᱟ ᱠᱟᱡᱟᱠ ᱠᱚ ᱧᱟᱢᱚᱜ ᱠᱟᱱ ᱛᱟᱦᱮᱸᱫ ᱜᱮᱭᱟ ᱦᱮᱸ ᱟᱨ ᱱᱮᱛᱟᱨ ᱞᱤᱧ ᱥᱮ ᱥᱟᱹᱨᱤᱜᱮ ᱵᱚᱞᱮ ᱚᱱᱟ ᱠᱚ ᱛᱤᱥ ᱠᱷᱚᱡ ᱚᱱᱟ ᱤᱭᱟᱹ ᱠᱚ ᱰᱤᱭᱮ ᱯᱤ ᱠᱚ ᱮᱦᱚᱵ ᱮᱱᱟ ᱱᱚᱣᱟ ᱨᱟᱥᱟᱭᱚᱱᱤᱠ ᱨᱩᱣᱟᱹ ᱮᱦᱚᱵ ᱮᱱᱟ ᱩᱱ ᱠᱷᱚᱱᱜᱤ ᱥᱟᱹᱨᱤ ᱜᱮᱵᱤᱱ ᱞᱟᱹᱭ ᱠᱮᱫᱟ ᱵᱚᱞᱮ ᱱᱩᱠᱩ ᱜᱚᱝᱜᱷᱟ ᱦᱚᱸᱠᱚ ᱜᱟᱴᱟᱣ ᱪᱟᱞᱟᱣᱮᱱᱟ ᱟᱨ ᱠᱟᱴᱠᱚᱢ ᱦᱚᱸ ᱵᱟᱹᱭᱦᱟᱹᱲ ᱠᱟᱴᱠᱚᱢ ᱠᱚ ᱵᱟᱝ ᱜᱮᱠᱚ ᱧᱟᱢᱚᱜ ᱠᱟᱱᱟ ᱱᱮᱛᱟᱨ ᱵᱚᱞᱮ ᱦᱮᱸ ᱵᱚᱞᱮ ᱟᱹᱰᱤ ᱠᱚᱢ ᱢᱤᱫ ᱵᱟᱨ ᱵᱚᱞᱮᱢ ᱧᱮᱞ ᱧᱟᱢᱮᱭᱟ ᱠᱷᱟᱡᱽ ᱫᱚ ᱵᱟᱝ ᱟᱨ ᱟᱹᱞᱤᱧ ᱞᱤᱧ ᱞᱟᱹᱭᱟ ᱵᱚᱞᱮ ᱩᱱ ᱥᱚᱢᱚᱭ ᱮᱠᱫᱚᱢ ᱜᱟᱡᱟᱠ ᱠᱚ ᱦᱟᱠᱩᱜ ᱠᱟᱱ ᱛᱟᱦᱮᱸ ᱦᱟᱹᱠᱩ ᱱᱮᱛᱟᱨ ᱢᱟ ᱟᱹᱰᱤ ᱠᱚᱢ ᱡᱟᱠ ᱜᱮᱢ ᱧᱟᱢᱤᱭᱟᱢ ᱵᱚᱞᱮ ᱮᱱᱨᱮᱦᱚ ᱠᱚᱢ ᱜᱮ ᱠᱚᱢ
ᱞᱟᱦᱟᱛᱮ ᱚᱱᱮ ᱪᱮᱫ ᱤᱧ ᱞᱟᱹᱭᱟ ᱚᱱᱮ ᱠᱷᱮᱛ ᱠᱚᱨᱮ ᱜᱷᱟᱸᱥ ᱠᱚ ᱛᱟᱦᱮᱸ ᱠᱟᱱᱟ ᱚᱱᱟ ᱛᱮᱦᱚᱸ ᱰᱟᱝᱨᱤ ᱢᱮᱨᱚᱢ ᱠᱚ ᱞᱟᱡ ᱟᱹᱰᱤ ᱪᱮᱦᱨᱟ ᱵᱤ ᱠᱚᱜ ᱛᱟᱠᱚᱣᱟ ᱦᱮᱸᱥᱮ ᱱᱮᱛᱟᱨ ᱢᱟ ᱚᱱᱮ ᱱᱟᱢᱟᱞ ᱫᱤᱥᱚᱢ ᱥᱮᱫ ᱫᱚᱢᱮ ᱧᱮᱞᱚᱜ ᱠᱟᱱᱟ ᱜᱷᱟᱸᱥ ᱠᱚᱫᱚ ᱩᱱᱟᱹᱜ ᱵᱟᱹᱱᱩᱜ-ᱟ ᱰᱟᱝᱨᱤ ᱪᱟᱥ ᱦᱚᱸ ᱱᱮᱛᱟᱨ ᱵᱟᱝ ᱧᱮᱞ ᱧᱟᱢᱚᱜ ᱠᱟᱱᱟ ᱡᱟᱹᱥᱛᱤ ᱠᱟ ᱪᱮᱫ ᱵᱤᱱᱡᱚᱢ ᱦᱚᱪᱚᱮᱭᱟ ᱦᱮᱸ ᱥᱮ ᱤᱱᱟᱹ ᱠᱷᱟᱹᱛᱤᱨ ᱱᱮᱛᱟᱨ ᱫᱚ ᱵᱤᱨ ᱫᱤᱥᱚᱢ ᱠᱚᱨᱮ ᱜᱮ ᱡᱟᱹᱥᱛᱤ ᱧᱮᱞ ᱧᱟᱢᱚᱜ ᱠᱟᱱᱟ ᱚᱱᱛᱮ ᱱᱟᱢᱟᱞ ᱫᱤᱥᱚᱢ ᱟᱞᱮ ᱥᱮᱱ ᱫᱚ ᱵᱟᱝ ᱧᱮᱞ ᱧᱟᱢᱚᱜ ᱠᱟᱱᱟ ᱰᱟᱝᱨᱤ ᱪᱟᱥ ᱠᱚᱫᱚ ᱥᱮ ᱢᱮᱨᱚᱢ ᱪᱟᱥ ᱠᱚᱢ ᱧᱮᱞ ᱧᱟᱢᱚᱜ ᱜᱮᱭᱟ ᱠᱷᱚᱲ ᱞᱮ ᱮᱢᱟ ᱠᱚᱜᱮᱭᱟ ᱦᱮᱸ ᱥᱮ ᱡᱟᱹᱥᱛᱤ ᱵᱷᱟᱜᱽ ᱟᱫᱚ ᱵᱟᱨ ᱪᱷᱚᱴ ᱡᱩᱫᱤ ᱵᱤᱱ ᱪᱟᱥᱟ ᱚᱱᱟ ᱜᱷᱟᱸᱥ ᱫᱚ ᱚᱠᱟ ᱨᱮᱵᱤᱱ ᱧᱟᱢᱟ ᱠᱚᱣᱟ ᱦᱮᱸ ᱥᱮ ᱚᱱᱟ ᱤᱭᱟᱹ ᱛᱮ ᱠᱷᱚᱲ ᱠᱚ ᱮᱢ ᱵᱟᱲᱟᱭ ᱦᱳᱭᱳᱜ-ᱟ ᱤᱱᱟᱹ ᱠᱷᱟᱛᱤᱨ ᱪᱟᱥ ᱦᱚᱸ ᱟᱹᱰᱤ ᱠᱚᱢ ᱞᱮ ᱪᱟᱥᱮᱫ ᱠᱚᱣᱟ ᱰᱟᱝᱨᱤ ᱢᱤᱦᱩ ᱢᱮᱨᱚᱢ ᱠᱚ ᱪᱮᱫᱟᱜ ᱥᱮ ᱢᱟᱱᱮ ᱪᱟᱥ ᱠᱟᱛᱮ ᱟᱵᱤᱱ ᱡᱚᱢ ᱛᱚ ᱮᱢᱟᱭ ᱛᱟᱵᱤᱱᱟ ᱦᱮᱸᱥᱮ ᱚᱵᱚᱞᱟ ᱡᱤᱱᱤᱥ ᱠᱟᱱᱟ ᱠᱚ ᱢᱟᱱᱮ ᱨᱚᱲ ᱠᱚ ᱵᱟᱠᱚ ᱫᱟᱲᱮᱭᱟᱜ-ᱟ ᱦᱮᱸ ᱥᱮ ᱦᱮᱸ
ᱦᱮᱸ
ᱛᱚ ᱟᱯᱮᱥᱮᱱ ᱫᱚ ᱛᱟᱦᱚᱞᱮ ᱰᱟᱝᱨᱤ ᱠᱚᱫᱚ ᱪᱟᱥ ᱵᱟᱲᱟ ᱚᱠᱟ ᱞᱮᱠᱟ ᱛᱚᱵᱮ ᱢᱮᱨᱚᱢ ᱠᱚ ᱠᱟᱰᱟ ᱠᱚ
ᱴᱷᱤᱠ ᱟᱵᱮᱱ ᱵᱮᱱ ᱞᱟᱹᱭ ᱠᱮᱫ ᱞᱮᱠᱟ ᱟᱞᱮᱥᱮᱫ ᱦᱚᱸ ᱚᱱᱠᱟᱜᱮ ᱞᱟᱦᱟᱛᱮ ᱛᱚᱠᱷᱚᱡ ᱞᱤᱧ ᱢᱮᱱ ᱠᱮᱫ ᱞᱮᱠᱟ ᱡᱟᱜᱮ ᱢᱟᱱᱮ ᱪᱟᱥᱟ ᱦᱚᱲ ᱠᱟᱱ ᱛᱮᱵᱚᱱ ᱵᱚᱞᱮ ᱟᱨᱦᱚᱸ ᱡᱟᱜᱮ ᱢᱤᱫ ᱱᱟᱦᱮᱞ ᱠᱟᱛᱮᱜ ᱫᱚ ᱫᱚᱦᱚᱭᱮᱫ ᱠᱚᱜᱮᱭᱟ ᱠᱚ ᱟᱫᱚ ᱟᱞᱮ ᱠᱚ ᱟᱞᱮ ᱨᱮᱱ ᱫᱚ ᱵᱟᱹᱱᱩᱜ ᱠᱚᱣᱟ ᱟᱫᱚ ᱦᱚᱲ ᱠᱚᱨᱮᱞᱤᱧ ᱧᱮᱞ ᱠᱚᱣᱟ ᱵᱚᱞᱮ ᱡᱟᱜᱮ ᱢᱤᱫ ᱱᱟᱦᱮᱞ ᱠᱚ ᱫᱚᱦᱚ ᱠᱚᱣᱟ ᱠᱚ ᱵᱚᱞᱮ ᱟᱫᱚᱢ ᱴᱷᱮᱡ ᱫᱚ ᱜᱷᱟᱴᱟ ᱜᱷᱩᱴᱩ ᱵᱟᱹᱫᱽᱨᱮ ᱯᱟᱥᱮᱫ ᱯᱮᱨᱮᱡ ᱜᱚᱫᱚᱜ-ᱟ ᱟᱫᱚ ᱚᱱᱟ ᱞᱟᱹᱜᱤᱫ ᱦᱚᱸ ᱴᱮᱠᱴᱟᱨ ᱠᱚ ᱵᱟᱝ ᱧᱟᱢ ᱜᱚᱫᱚᱜ ᱜᱮᱭᱟ ᱟᱫᱚ ᱚᱱᱟ ᱠᱚᱨᱮ ᱠᱚ ᱥᱤ ᱵᱟᱲᱟ ᱜᱚᱫᱟ ᱚᱱᱟ ᱛᱮᱜᱮ ᱟᱠᱚᱣᱟᱜ ᱛᱮᱜᱮ ᱚᱱᱮ ᱚᱱᱟ ᱦᱮ ᱡᱟᱜᱮ ᱚᱱᱟ ᱢᱟᱱᱞᱮᱭᱟ ᱟᱢᱟᱜ ᱜᱮ ᱫᱟᱜ ᱮᱱᱟ ᱵᱟᱨᱯᱮ ᱦᱚᱲᱟᱜ ᱫᱚ ᱮᱴᱟᱜ ᱦᱚᱲᱮᱢ ᱟᱹᱜᱩᱭ ᱠᱷᱟᱡ ᱫᱚ ᱛᱷᱚᱲᱟ ᱜᱟᱱ ᱞᱟᱜᱤᱫ ᱫᱚ ᱜᱟᱹᱰᱤ ᱦᱚᱸ ᱴᱨᱟᱠᱴᱚᱨ ᱵᱟᱝ ᱠᱚ ᱟᱹᱜᱩᱭ ᱜᱮᱭᱟ ᱛᱚ
ᱦᱮᱸ
ᱟᱫᱚ ᱚᱱᱟᱛᱮ ᱜᱚᱜ ᱟᱜᱩᱭᱟᱠᱚ ᱥᱤ ᱱᱟᱦᱮᱞ ᱠᱟᱛᱮᱫ ᱡᱟᱜᱮ ᱟᱫᱚᱢ ᱟᱫᱚᱢ ᱦᱚᱲ ᱟᱫᱚ ᱟᱞᱮ ᱠᱚᱨᱮ ᱫᱚ ᱵᱟᱹᱱᱩᱜ ᱠᱚᱣᱟ ᱟᱨ ᱢᱮᱨᱚᱢ ᱠᱚᱵᱮᱱ ᱞᱟᱹᱭ ᱠᱮᱫ-ᱟ ᱟᱞᱮᱨᱮᱱ ᱠᱟᱹᱥᱤ ᱠᱚᱜᱮᱞᱮ ᱫᱚᱦᱚ ᱵᱟᱲᱟ ᱠᱚᱣᱟᱞᱮ ᱟᱫᱚ ᱞᱮ ᱦᱟᱛᱟᱣ ᱠᱚᱣᱟ ᱠᱷᱟᱹᱥᱤ ᱠᱚᱣᱟᱞᱮ ᱟᱨ ᱚᱱᱟ ᱯᱟᱞᱟ ᱠᱚᱜᱮ ᱟᱞᱮ ᱥᱮᱫ ᱫᱚ ᱵᱤᱨ ᱠᱚ ᱢᱮᱱᱟᱜ ᱜᱮᱭᱟ ᱟᱫᱚ ᱯᱟᱞᱟ ᱚᱱᱟ ᱞᱮ ᱟᱹᱜᱩ ᱵᱟᱲᱟ ᱠᱚᱣᱟ ᱜᱩᱯᱤ ᱫᱚ ᱵᱟᱞᱮ ᱜᱩᱯᱤ ᱵᱟᱲᱟ ᱠᱚᱜᱮᱭᱟ ᱚᱱᱟ ᱞᱮ ᱛᱚᱞ ᱟᱠᱚᱣᱟ ᱞᱮ ᱟᱨ ᱡᱚᱢ ᱵᱟᱲᱟᱭᱟ ᱚᱱᱮ ᱚᱱᱠᱟ ᱟᱞᱮ ᱥᱮᱫ ᱫᱚ ᱵᱚᱞᱮ ᱦᱮᱸ ᱟᱨ ᱟᱯᱮ ᱥᱮᱫ ᱫᱚ ᱚᱱᱠᱟ ᱪᱮᱫ ᱞᱮᱠᱟ ᱵᱤᱨ ᱫᱤᱥᱚᱢ ᱠᱟᱱᱟ ᱥᱮ ᱪᱮᱫ ᱞᱮᱠᱟ ᱵᱤᱞᱟᱹᱱ ᱜᱮᱭᱟ ᱵᱚᱞᱮ ᱚᱱᱟ
ᱦᱮᱸ ᱟᱞᱮᱥᱮᱫ ᱥᱮᱱ ᱫᱚ ᱵᱤᱞᱟᱹᱛ ᱱᱟᱢᱟᱞ ᱞᱮᱠᱟᱱ ᱵᱟᱹᱫᱽ ᱠᱚ ᱢᱮᱱᱟᱜ-ᱟ ᱛᱚ ᱚᱱᱠᱟ ᱜᱮ
ᱦᱮᱸ
ᱟᱫᱚ ᱚᱱᱟ ᱜᱷᱟᱸᱥ ᱠᱚᱨᱮᱱᱟᱜ ᱡᱚᱢ ᱜᱮ ᱢᱟᱱᱮ ᱫᱚᱢᱮ ᱯᱨᱚᱵᱞᱮᱢᱚᱜ ᱠᱟᱱ ᱛᱟᱠᱚᱣᱟ ᱟᱫᱚ ᱵᱟᱨ ᱯᱮ ᱦᱮᱸ ᱡᱩᱫᱤ ᱠᱚ ᱪᱟᱥᱟ ᱢᱟᱱᱮ ᱜᱷᱟᱥ ᱠᱚᱦᱚ ᱱᱚᱝᱠᱟ ᱧᱟᱢᱟ ᱥᱮ ᱞᱟᱦᱟᱛᱮ ᱞᱮᱠᱟ ᱡᱩᱫᱤᱢ ᱵᱟᱨ ᱫᱷᱟᱣ ᱥᱮᱱ ᱛᱟᱦᱮᱸ ᱠᱚᱜ-ᱟ ᱢᱤᱫ ᱪᱷᱚᱴ ᱥᱮᱱ ᱛᱟᱦᱮᱸ ᱠᱚᱜ-ᱟ ᱡᱟ ᱚᱱᱠᱟ ᱵᱚᱨᱥᱟ ᱨᱮᱠᱚ ᱥᱮ ᱨᱚᱦᱚᱭ ᱠᱮᱭᱟ ᱠᱚ ᱮᱱᱠᱷᱟᱱ ᱰᱟᱝᱨᱤ ᱢᱤᱦᱩ ᱢᱮᱨᱚᱢ ᱦᱚ ᱡᱚᱢ ᱠᱚ ᱧᱟᱢ ᱠᱮᱭᱟ ᱠᱚ ᱦᱮᱸ ᱥᱮ
ᱦᱮᱸ ᱦᱮᱸ
ᱱᱮᱛᱟᱨ ᱢᱟ ᱪᱮᱫ ᱤᱧ ᱞᱟᱹᱭᱟ ᱰᱮᱵᱷᱞᱚᱯ ᱪᱟᱜ ᱠᱟᱱᱟ ᱛᱚ ᱟᱫᱚ ᱪᱟᱥ ᱦᱚᱸ ᱡᱟᱹᱥᱛᱤ ᱪᱟᱜ ᱠᱟᱱᱟ ᱟᱫᱚ ᱢᱟᱹᱱᱢᱤ ᱠᱚ ᱴᱟᱠᱟ ᱯᱚᱭᱥᱟ ᱠᱚ ᱧᱮᱞᱮᱜ-ᱟ ᱦᱮᱸ ᱥᱮ
ᱦᱮᱸ ᱦᱮᱸ
ᱦᱮᱸ ᱛᱚ ᱜᱚᱝᱠᱮ ᱟᱯᱮ ᱥᱮᱱ ᱢᱟ ᱞᱟᱹᱭ ᱠᱮᱜ-ᱟ ᱵᱤᱱ ᱵᱤᱨ ᱢᱮᱱᱟᱜ-ᱟ ᱛᱟᱦᱚᱞᱮ ᱵᱤᱨ ᱵᱩᱨᱩ ᱠᱚᱨᱮ ᱡᱟᱦᱟᱸ ᱱᱮᱛᱟᱨ ᱩᱫ ᱥᱮ ᱯᱩᱴᱠᱟᱹ ᱠᱚ ᱚᱢᱚᱱᱚᱜ ᱠᱟᱱᱟ ᱛᱚᱵᱮ ᱠᱚ ᱚᱢᱚᱱᱚᱜ ᱠᱟᱱᱟ ᱥᱮ ᱵᱟᱝ ᱟᱯᱮ
ᱦᱮᱸ ᱟᱹᱰᱤ ᱢᱚᱸᱡᱽ ᱜᱚᱝᱠᱮ ᱵᱮᱱ ᱞᱟᱹᱭ ᱠᱮᱫ-ᱟ ᱚᱱᱮ ᱚᱱᱟᱜᱮ ᱵᱚᱞᱮ ᱵᱤᱨ ᱵᱤᱨ ᱫᱤᱥᱚᱢ ᱨᱮᱭᱟᱜ ᱫᱚ ᱚᱱᱮ ᱚᱱᱟᱜᱮ ᱜᱮ ᱯᱷᱟᱭᱫᱟ ᱫᱚ ᱵᱚᱞᱮ ᱡᱚᱛᱚᱣᱟᱜ ᱜᱮ ᱦᱩᱭᱩᱜ-ᱟ ᱟᱞᱮᱥᱮᱫ ᱫᱚ ᱱᱮᱛᱟᱨ ᱫᱚ ᱮᱠᱫᱚᱢ ᱡᱟᱹᱯᱩᱫ ᱦᱮᱡ ᱟᱠᱟᱱᱟ ᱛᱚ ᱟᱫᱚ ᱩᱱᱟᱹᱜ ᱠᱟᱡᱟᱠ ᱜᱮ ᱵᱚᱞᱮ ᱩᱫᱽ ᱡᱟᱱᱟᱢᱚᱜ-ᱟ ᱮᱠᱫᱚᱢ ᱟᱞᱮ ᱦᱚᱲ ᱫᱚ ᱱᱤᱛᱚᱜ ᱵᱚᱞᱮ ᱧᱮᱞᱮᱫ ᱠᱚᱣᱟᱧ ᱟᱞᱮ ᱴᱷᱮᱡ ᱨᱮᱱ ᱵᱚᱞᱮ ᱥᱮ ᱚᱱᱟ ᱟᱰᱮ ᱯᱟᱥᱮᱨᱮ ᱟᱞᱮ ᱟᱹᱰᱤ ᱞᱟᱹᱴᱩ ᱵᱤᱨ ᱠᱟᱱᱟ ᱟᱫᱚ ᱚᱱᱟ ᱟᱹᱛᱩ ᱵᱮᱲᱦᱟᱭ ᱛᱮ ᱛᱤᱱ ᱦᱚᱲ ᱦᱮᱱᱟᱜ ᱠᱚᱣᱟ ᱡᱚᱛᱚ ᱜᱮ ᱮᱠᱫᱚᱢ ᱚᱸᱰᱮ ᱵᱤᱨ ᱠᱚ ᱦᱤᱡᱩᱜ-ᱟ ᱮᱠᱫᱚᱢ ᱥᱮᱛᱟᱜ ᱥᱮᱛᱟᱜ ᱞᱮᱱ ᱠᱷᱟᱡ ᱜᱮ ᱵᱤᱨ ᱰᱷᱮᱨ ᱰᱷᱮᱨ ᱚᱱᱟ ᱠᱷᱟᱹᱪᱞᱟᱹᱜ ᱠᱚᱠᱚ ᱤᱫᱤᱭᱟ ᱚᱱᱟ ᱰᱟᱹᱞᱤᱡ ᱠᱚ ᱚᱱᱟᱛᱮ ᱦᱟᱞᱟᱝ ᱯᱮᱨᱮᱡ ᱯᱮᱨᱮᱡ ᱯᱮᱨᱮᱡ ᱟᱹᱜᱩᱭᱟᱠᱚ ᱟᱨ ᱞᱟᱹᱭ ᱧᱮᱞᱮᱫ ᱠᱚᱣᱟ ᱠᱩ ᱠᱟᱱᱟ ᱵᱚᱞᱮ ᱟᱹᱰᱤ ᱢᱚᱸᱡᱽ ᱜᱮ ᱵᱚᱞᱮ ᱯᱟᱭᱥᱟ ᱦᱩᱭᱩᱜ ᱠᱟᱱ ᱛᱟᱠᱚᱣᱟ ᱟᱠᱷᱟᱨᱤᱧᱟᱠᱚ ᱫᱤᱱᱨᱮ ᱵᱚᱞᱮ ᱱᱚᱥᱚ ᱴᱟᱠᱟ ᱟᱴᱥᱚ ᱴᱟᱠᱟ ᱦᱟᱡᱟᱨ ᱴᱟᱠᱟ ᱚᱱᱠᱟ ᱠᱚ ᱯᱚᱭᱥᱟᱭᱮᱫ ᱠᱟᱱᱟ ᱟᱞᱤᱧ ᱫᱚ ᱚᱲᱟᱜ ᱨᱮ ᱵᱟᱹᱞᱤᱧ ᱛᱟᱦᱮᱱᱚᱜ ᱠᱟᱱ ᱜᱮᱭᱟ ᱢᱤᱫᱴᱮᱡ ᱤᱥᱠᱩᱞ ᱢᱮᱱᱟᱜ-ᱟ
ᱦᱮᱸ
ᱟᱫᱚ ᱚᱸᱰᱮ ᱜᱮᱞᱤᱧ ᱛᱟᱦᱮᱱᱚᱜ ᱠᱟᱱᱟ ᱟᱫᱚ ᱪᱟᱞᱟᱣ ᱵᱟᱲᱟᱜ-ᱟᱞᱤᱧ ᱟᱫᱚ ᱵᱟᱥᱛᱮ ᱯᱷᱳᱱ ᱛᱮᱞᱤᱧ ᱜᱟᱞᱢᱟᱨᱟᱜ-ᱟ ᱜᱟᱞᱢᱟᱣ ᱚᱲᱟᱜ ᱨᱮᱞᱤᱧ ᱚᱲᱟᱜ ᱨᱮ ᱛ ᱜᱟᱞᱢᱟᱜ-ᱟ ᱟᱫᱚ ᱱᱚᱠᱟ ᱱᱚᱝᱠᱟ ᱠᱚ ᱩᱛᱩ ᱵᱟᱲᱟᱭᱮᱫ-ᱟ ᱟᱨᱠᱩ ᱯᱩᱴᱠᱟᱹ ᱠᱚ ᱟᱨ ᱟᱫᱚ ᱟᱞᱮ ᱴᱷᱮᱱᱨᱮ ᱨᱮᱱ ᱦᱟᱱᱛᱮ ᱦᱟᱹᱴᱤᱭᱟ ᱦᱩᱭᱩᱜ ᱜᱮᱭᱟᱞᱮ ᱟᱫᱚ ᱠᱚ ᱟᱹᱜᱩᱭᱮᱫ ᱠᱚᱣᱟ ᱟᱹᱠᱷᱨᱤᱧ ᱠᱚ ᱧᱮᱞ ᱵᱟᱲᱟᱭᱮᱫ ᱠᱚᱣᱟᱞᱤᱧ ᱰᱷᱮᱨ ᱠᱚ ᱟᱹᱜᱩᱭᱟ ᱟᱨ ᱮᱱᱮ ᱮᱱᱹᱜᱮ ᱟᱹᱰᱤ ᱢᱚᱸᱡᱽ ᱥᱚᱢᱳᱭ ᱥᱚᱢᱳᱭ ᱨᱮ ᱡᱚᱛᱚᱣᱟᱜ ᱜᱮ ᱟᱲᱟᱜ ᱥᱟᱠᱟᱢ ᱠᱚ ᱡᱚᱛᱚᱣᱟᱜ ᱜᱮ ᱚᱱᱟ ᱢᱟᱛᱠᱚᱢ ᱠᱚ ᱡᱚᱛᱚᱣᱟᱜ ᱜᱮ ᱟᱹᱰᱤ ᱢᱚᱸᱡᱽ ᱦᱩᱭᱩᱜ ᱜᱮᱭᱟ ᱟᱨ ᱟᱯᱮ ᱥᱮᱫ ᱫᱚ ᱯᱟᱥᱮᱡ ᱱᱚᱣᱟ ᱩᱫ ᱠᱚᱫᱚ ᱯᱟᱥᱮᱡ ᱵᱟᱹᱱᱩᱜ-ᱟ ᱜᱚᱝᱠᱮ ᱦᱟ
ᱦᱳᱭ ᱟᱞᱮ ᱥᱮᱱ ᱢᱟ ᱵᱟᱹᱱᱩᱜ-ᱟ ᱟᱫᱚ ᱦᱩ ᱟᱫᱚ ᱠᱚ ᱟᱹᱜᱩ ᱦᱚᱴᱚ ᱠᱟᱞᱮᱭᱟ ᱠᱚ ᱦᱮᱸᱥᱮ ᱯᱮᱲᱟ ᱠᱚ ᱢᱮᱱᱟᱜ ᱠᱚᱣᱟ ᱦᱮᱸ ᱥᱮ ᱟᱫᱚ ᱡᱚᱢ ᱵᱟᱲᱟ ᱦᱚᱸ ᱦᱩᱭ ᱟᱠᱟᱱ ᱜᱮᱭᱟ ᱟᱹᱰᱤ ᱱᱟᱯᱟᱭ ᱟᱹᱰᱤ ᱢᱚᱸᱡᱽ ᱜᱮ ᱵᱩᱡᱷᱟᱹᱜ ᱜᱮᱭᱟ ᱦᱮᱸᱥᱮ ᱟᱫᱚ ᱩᱱᱠᱩᱫᱚ ᱟᱨᱚ ᱡᱟᱹᱥᱛᱤᱧ ᱠᱩᱥᱤᱭᱟᱜ ᱜᱮᱭᱟ ᱛᱚ ᱟᱫᱚ ᱯᱮᱲᱟ ᱠᱚ ᱦᱚᱲ ᱠᱚ ᱞᱟᱹᱭᱟᱠᱚ ᱦᱩᱭᱩᱜ-ᱟ ᱡᱮ ᱱᱚᱝᱠᱟ ᱟᱹᱜᱩᱣᱟᱞᱮ ᱯᱮ ᱦᱮᱥᱮ ᱟᱞᱮ ᱢᱟ ᱱᱟᱢᱟᱞ ᱫᱤᱥᱚᱢ ᱠᱟᱱᱟ ᱞᱮ ᱚᱠᱟ ᱠᱷᱚᱱ ᱞᱮ ᱧᱟᱢᱟ ᱦᱮᱥᱮ ᱟᱫᱚ ᱚᱱᱠᱟ ᱞᱮ ᱟᱹᱜᱩ ᱠᱚᱣᱟᱞᱮ ᱵᱟᱝᱠᱷᱟᱱ ᱥᱮᱱᱚᱜ ᱟᱞᱮ ᱟᱫᱚ ᱡᱚᱢ ᱵᱟᱲᱟᱭ ᱦᱩᱭᱩᱜ-ᱟ ᱯᱮᱲᱟ ᱚᱲᱟᱜ ᱥᱮᱱ ᱜᱮ ᱦᱮᱸ ᱥᱮ
ᱦᱩᱸ
ᱟᱫᱚ ᱱᱚᱛᱮ ᱵᱤᱱ ᱟᱹᱜᱩᱭ ᱢᱟ ᱟᱹᱰᱤ ᱦᱚᱲ ᱠᱚ ᱠᱷᱚᱭ ᱟᱥᱮ ᱡᱮ ᱫᱮᱱ ᱟᱫᱚ ᱩᱱᱟᱹᱜ ᱦᱚᱲ ᱪᱤᱠᱟᱹ ᱛᱮᱵᱮᱱ ᱠᱩᱲᱟᱣ ᱠᱚᱣᱟ ᱦᱮᱸᱥᱮ ᱟᱫᱚ ᱤᱱᱟᱹ ᱠᱷᱟᱹᱛᱤᱨ ᱯᱮᱲᱟ ᱚᱲᱟᱜ ᱥᱮᱫᱛᱮ ᱚᱱᱛᱮ ᱦᱚᱸ ᱡᱚᱢ ᱵᱟᱲᱟ ᱦᱩᱭᱩᱜ ᱜᱮᱭᱟ ᱟᱹᱜᱩ ᱦᱚᱸ ᱟᱹᱜᱩ ᱦᱩᱭᱩᱜ ᱜᱮᱭᱟ ᱦᱮᱸᱥᱮ ᱚᱱᱠᱟ ᱜᱮ ᱟᱫᱚ ᱚᱠᱟᱨᱮ ᱵᱤᱱ ᱧᱟᱢᱟ ᱱᱚᱝᱠᱟ ᱵᱷᱤᱱᱟᱹ ᱥᱟᱨ ᱨᱮᱱᱟᱜ ᱡᱤᱱᱤᱥ ᱦᱮᱸ ᱥᱮ ᱥᱤᱡᱤᱱ ᱨᱮ ᱟᱵᱟᱨ ᱢᱤᱫ ᱪᱷᱚᱴ ᱦᱩᱭᱩᱜ-ᱟ ᱦᱮᱸ ᱥᱮ ᱟᱫᱚ ᱱᱤᱭᱟ ᱠᱷᱟᱹᱛᱤᱨ ᱟᱫᱚ ᱦᱮᱸ ᱟᱨ ᱱᱤᱭᱟᱹ ᱛᱮ ᱜᱮ ᱟᱹᱰᱤ ᱪᱮᱫᱞᱤᱧ ᱞᱟᱹᱭᱟ ᱫᱚᱢᱮᱞᱤᱧ ᱠᱩᱥᱤᱭᱟᱜ ᱜᱮᱭᱟ ᱚᱱᱟ ᱠᱚᱫᱚ
ᱦᱩᱸ ᱟᱪᱪᱷᱟ ᱜᱚᱝᱠᱮ ᱚᱱᱟ ᱯᱷᱩᱴᱠᱟᱹ ᱫᱚᱵᱮᱱ ᱧᱮᱞ ᱟᱠᱟᱫ ᱠᱚᱣᱟ ᱥᱮ ᱵᱟᱝ ᱵᱚᱞᱮ ᱯᱷᱩᱴᱠᱟᱹ ᱠᱳ ᱥᱮᱵᱮᱱ ᱡᱚᱢ ᱵᱟᱲᱟ ᱟᱠᱟᱫ ᱠᱚᱣᱟ ᱥᱮ ᱵᱟᱝ ᱦᱮ ᱯᱩᱴᱠᱟᱹ ᱵᱚᱞᱮ
ᱦᱳᱭ ᱦᱳᱭ ᱡᱚᱢ ᱵᱟᱲᱟ ᱠᱟᱜ ᱠᱚᱜᱮᱭᱟᱞᱤᱧ ᱜᱚᱢᱠᱮ
ᱦᱮᱸ
ᱛᱚ ᱜᱚᱝᱠᱮ ᱟᱯᱮᱥᱮᱱ ᱫᱚ ᱚ ᱯᱩᱴᱠᱟᱹ ᱥᱮ ᱩᱫ ᱠᱚ ᱦᱩᱭᱩᱜ-ᱟ ᱚᱱᱟ ᱠᱚᱫᱚ ᱚᱠᱟ ᱡᱤᱱᱤᱥ ᱠᱷᱚᱱ ᱦᱩᱭᱩᱜ-ᱟ ᱛᱚᱵᱮ
ᱚᱱᱟ ᱫᱚ ᱜᱚᱢᱠᱮ ᱚᱱᱟ ᱠᱟᱹᱴᱤᱡ ᱠᱟᱹᱴᱤᱡ ᱞᱤᱧ ᱞᱟᱹᱭᱟᱵᱮᱱᱟ ᱚᱱᱟ ᱩᱫ ᱠᱚᱫᱚ ᱱᱚᱝᱠᱟ ᱦᱩᱭᱩᱜ-ᱟ ᱵᱚᱞᱮ ᱯᱟᱴ ᱵᱤᱨ ᱫᱚ ᱵᱤᱨ ᱨᱮᱫᱚ ᱡᱚᱴᱟ ᱡᱚᱛᱚ ᱵᱤᱨ ᱨᱮᱫᱚ ᱵᱟᱝ ᱡᱟᱱᱟᱢᱚᱜ ᱜᱮᱭᱟ ᱚᱠᱟᱴᱟᱜ ᱵᱤᱨ ᱨᱮ ᱚᱱᱟ ᱥᱟᱨᱡᱚᱢ ᱫᱟᱨᱮ ᱠᱚ ᱦᱩᱭᱩᱜ-ᱟ ᱦᱮᱸ ᱥᱟᱨᱡᱚᱢ ᱫᱟᱨᱮ ᱠᱚ ᱛᱟᱦᱮᱱᱟ ᱚᱱᱟ ᱠᱚ ᱚᱱᱟ ᱠᱚ ᱥᱟᱠᱟᱢ ᱠᱚ ᱥᱤᱭᱟᱜ-ᱟ ᱟᱫᱚ ᱚᱱᱟ ᱠᱷᱚᱡ ᱜᱮ ᱩᱫ ᱫᱚ ᱚᱠᱟ ᱞᱮᱠᱟ ᱪᱚ ᱡᱟᱱᱟᱢᱚᱜ-ᱟ ᱟᱫᱚ ᱪᱮᱠᱟᱞᱤᱧ ᱢᱮᱱ ᱠᱮ ᱠᱮᱭᱟ ᱵᱚᱞᱮ ᱥᱟᱨᱡᱚᱢ ᱰᱩᱝᱨᱤ ᱨᱮᱜᱮ ᱥᱟᱨᱡᱚᱢ ᱵᱤᱨ ᱨᱮᱜᱮ ᱵᱚᱞᱮ ᱚᱱᱟ ᱩᱫ ᱫᱚ ᱡᱟᱱᱟᱢᱚᱜ ᱜᱮᱭᱟ ᱟᱨ ᱯᱩᱴᱠᱟᱹ ᱦᱮ ᱟᱨ ᱚᱱᱟ ᱯᱩᱴᱠᱟᱹ ᱠᱚᱦᱚᱸ
ᱦᱮᱸ
ᱦᱟᱥᱟ ᱠᱷᱚᱱ ᱠᱚ ᱡᱟᱱᱟᱢᱚᱜᱼᱟ ᱠᱚ ᱚᱱᱮ ᱚᱱᱠᱟᱜ ᱜᱮ ᱟᱫᱚ ᱟᱹᱞᱤᱧ ᱫᱚ ᱯᱷᱩᱴᱠᱟᱹ ᱪᱟᱞᱟᱣ ᱵᱟᱲᱟᱜ ᱜᱮᱭᱟᱞᱤᱧ ᱵᱤᱨ ᱛᱮᱦᱚᱸ ᱵᱚᱞᱮ ᱟᱫᱚ ᱯᱩᱴᱠᱟᱹ ᱫᱚ ᱵᱟᱹᱞᱤᱧ ᱧᱟᱢ ᱠᱚᱣᱟ ᱟᱹᱞᱤᱧ ᱫᱚ ᱵᱟᱹᱞᱤᱧ ᱧᱮᱞ ᱴᱷᱤᱠ ᱠᱚᱣᱟ ᱚᱠᱟᱠᱚ ᱡᱟᱱᱟᱢᱚᱜ-ᱟ ᱟᱫᱚ ᱩᱱᱟᱹᱜ ᱫᱚ ᱵᱟᱹᱞᱤᱧ ᱚᱱᱢᱟᱱ ᱫᱟᱲᱮᱭᱟᱠᱚᱣᱟ ᱦᱮᱸ ᱟᱨ ᱩᱫ ᱫᱚ ᱟᱹᱞᱤᱧ ᱦᱚᱸ ᱪᱟᱞᱟᱣ ᱵᱟᱲᱟᱜ ᱜᱮᱭᱟᱞᱤᱧ ᱦᱟᱞᱟᱝ ᱠᱚ ᱥᱚᱢᱳᱭ ᱥᱚᱢᱚᱭ ᱨᱮ ᱟᱫᱚ ᱩᱫ ᱫᱚ ᱠᱟᱡᱟᱠ ᱜᱮᱞᱤᱧ ᱧᱟᱢ ᱜᱮᱭᱟ ᱟᱨ ᱯᱩᱴᱠᱟᱹ ᱠᱚᱫᱚ ᱮ ᱩᱭᱩᱝ ᱧᱚᱜ ᱦᱩᱭᱩᱜᱼᱟ ᱛᱚ ᱟᱫᱚ ᱟᱹᱰᱤ ᱫᱤᱠᱠᱟᱹᱛ ᱜᱮᱭᱟ ᱵᱟᱝ ᱵᱟᱲᱟᱭ ᱦᱚᱲ ᱫᱚ ᱚᱱᱮ ᱚᱱᱠᱟ ᱟᱥᱚᱞ ᱫᱚ ᱠᱟᱹᱴᱤᱡ ᱠᱷᱚᱱᱚᱡ ᱜᱮ ᱵᱟᱦᱨᱮ ᱨᱮ ᱛᱟᱦᱮᱸ ᱦᱩᱭᱱᱟ ᱟᱫᱚ ᱩᱱᱟᱹᱜ ᱫᱚ ᱴᱷᱤᱠᱟᱹᱱ ᱵᱟᱹᱱᱩᱜᱼᱟ ᱚᱸᱰᱮ ᱪᱮᱫ ᱞᱮᱠᱟ ᱠᱚ ᱧᱮᱞ ᱧᱟᱢᱚᱜᱼᱟ ᱪᱮᱫ ᱞᱮᱠᱟ ᱚ ᱟᱞᱚᱜ ᱵᱟᱪᱷᱟᱶ ᱦᱟᱞᱟᱝ ᱠᱚᱣᱟ ᱵᱚᱞᱮ ᱚᱱᱟ ᱵᱚᱞᱤᱧ ᱵᱩᱷᱟᱹᱣ ᱴᱷᱤᱠᱟᱹ ᱟᱞᱤᱧ ᱦᱚᱸ ᱚᱱᱟ ᱫᱚ
ᱟᱹᱞᱤᱧ ᱦᱚᱸ ᱵᱟᱹᱞᱤᱧ ᱵᱟᱰᱟᱭᱟ ᱡᱮ ᱯᱩᱴᱠᱟᱹ ᱚᱠᱟ ᱞᱮᱠᱟ ᱠᱚ ᱦᱟᱞᱟᱝ ᱠᱚᱣᱟ ᱥᱮ ᱯᱩᱴᱠᱟᱹ ᱫᱚ ᱵᱟᱹᱞᱤᱧ ᱧᱮᱞ ᱵᱟᱲᱟ ᱟᱠᱟᱫ ᱠᱚᱣᱟ ᱚᱱᱮ ᱵᱤᱨ ᱠᱚᱨᱮ ᱡᱚᱢ ᱫᱚ ᱡᱚᱢ ᱦᱩᱭ ᱠᱟᱱᱟ ᱟᱫᱚ ᱟᱞᱤᱭᱤᱡ ᱜᱚᱲᱚᱢ ᱵᱩᱲᱦᱤ ᱢᱮᱱᱟᱭᱟ ᱛᱚ ᱩᱱᱤᱜᱮ ᱦᱟᱞᱟᱝ ᱟᱜᱩ ᱠᱚᱣᱟᱭ
ᱟᱫᱚ ᱟᱫᱚ ᱞᱤᱧ ᱠᱩᱞᱤᱭᱮᱭᱟ ᱚᱠᱟᱨᱮ ᱦᱩᱭᱩᱜᱼᱟ ᱦᱮᱸ ᱥᱮ ᱯᱩᱴᱠᱟᱹ ᱫᱚ ᱟᱫᱚ ᱞᱮᱭᱟ ᱚᱛ ᱨᱮ ᱛᱟᱨᱟ ᱦᱩᱭᱩᱜᱼᱟ ᱛᱚ ᱩᱱᱠᱩ ᱫᱚ ᱢᱟᱱᱮ ᱧᱮᱞ ᱧᱮᱞ ᱛᱮᱠᱚ ᱦᱟᱨᱟ ᱦᱮᱡ ᱠᱟᱱᱟ ᱥᱮ ᱠᱚᱡ ᱪᱩᱞᱩᱝ ᱠᱚ ᱧᱮᱞᱟ ᱜᱮ ᱫᱤᱥᱟᱹ ᱜᱚᱫᱟ ᱠᱚ ᱯᱩᱴᱠᱟᱹ ᱚᱠᱟ ᱴᱷᱮᱱ ᱢᱮᱱᱟᱜᱼᱟ ᱦᱮᱸᱥᱮ ᱟᱫᱚ ᱟᱹᱞᱤᱧ ᱢᱟ ᱵᱟᱹᱞᱤᱧ ᱵᱟᱰᱟᱭᱟ ᱚᱠᱟ ᱞᱮᱠᱟ ᱠᱚ ᱧᱮᱞ ᱠᱚᱣᱟ
ᱟᱪᱪᱷᱟ
ᱦᱩᱭᱩᱜᱼᱟ ᱧᱮᱞ ᱠᱚᱣᱟᱞᱤᱧ ᱦᱮᱸ ᱥᱮ
ᱦᱮᱸ ᱦᱮᱸ
ᱚᱠᱟ ᱞᱮᱠᱟ ᱠᱚ ᱧᱮᱞᱚᱜ ᱟᱠᱚ ᱧᱮᱞ ᱫᱚ ᱧᱮᱞ ᱫᱚᱞᱤᱧ ᱧᱮᱞ ᱠᱟᱜ ᱠᱚᱣᱟ ᱚᱱᱮ ᱚᱠᱟᱞᱮᱠᱟ ᱚᱢᱚᱱ ᱠᱟ ᱠᱟᱛᱮᱫ ᱠᱚ ᱫᱤᱥᱟᱹᱜ ᱟᱠᱚ ᱚᱸᱰᱮ ᱚᱛ ᱨᱮ ᱦᱮᱸ ᱥᱮ
ᱦᱮᱸ ᱦᱮᱸ ᱴᱷᱤᱠ ᱜᱮᱭᱟ ᱜᱚᱝᱠᱮ ᱟᱨ ᱥᱚᱢᱚᱭ ᱦᱮᱸ ᱥᱚᱢᱚᱭ ᱦᱚᱸ ᱟᱹᱰᱤᱴᱟ ᱪᱟᱞᱟᱣ ᱤᱫᱤᱭᱮᱱ ᱛᱟᱞᱟᱝᱼᱟ ᱟᱨ ᱱᱚᱛᱮ ᱢᱟ ᱫᱟᱜ ᱮᱦᱚᱵ ᱮ ᱟᱠᱟᱟᱜᱼᱟ ᱟᱫᱚ ᱯᱷᱨᱚᱠ ᱥᱮ ᱰᱤᱥᱴᱟᱯᱚᱜ ᱛᱟᱹᱟᱞᱤᱧᱟ ᱚᱱᱟᱜᱮ ᱢᱩᱥᱠᱤᱞ ᱞᱤᱧ ᱵᱩᱡᱷᱟᱹᱣᱮᱫᱼᱟ ᱦᱮᱸ